ᱦᱮᱞᱳ ᱾
ᱦᱮᱸ ᱡᱚᱦᱟᱨ ᱡᱚᱦᱟᱨ᱾
ᱦᱮᱸ ᱡᱚᱦᱟᱨ ᱜᱮ, ᱟᱫᱚ ᱨᱚᱲ ᱠᱚ ᱴᱷᱤᱠ ᱜᱮᱛᱚ ᱟᱸᱡᱚᱢᱚᱜ ᱠᱟᱱᱟ?
ᱦᱳᱭ ᱨᱚᱲ ᱠᱚ ᱴᱷᱤᱠ ᱜᱮ ᱟᱸᱡᱚᱢᱚᱜ ᱠᱟᱱᱟ᱾
ᱚ ᱟᱪᱪᱷᱟ ᱟᱪᱪᱷᱟ ᱱᱟᱯᱟᱭ ᱜᱮᱭᱟᱢ ᱛᱚ?
ᱦᱮᱸ ᱱᱟᱯᱟᱭ ᱜᱤᱭᱟᱹᱧ᱾
ᱚ ᱟᱪᱪᱷᱟ ᱟᱪᱪᱷᱟ᱾ ᱛᱟᱦᱚᱞᱮ ᱟᱯᱮᱥᱮᱫ ᱫᱚ ᱪᱮᱫ ᱞᱮᱠᱟ ᱫᱟᱜ ᱡᱟᱲᱤ ᱠᱚ ᱦᱩᱭ ᱵᱟᱲᱟᱜ ᱠᱟᱱᱟ ᱱᱤᱛ?
ᱮᱸᱻᱱᱤᱛᱚᱜ ᱫᱚ ᱛᱮᱦᱮᱧ ᱱᱚᱣᱟ ᱟᱨ ᱪᱮᱫ ᱧᱤᱫᱟᱹ ᱟᱨ ᱡᱟ ᱥᱤᱧ ᱢᱚᱴᱟ ᱢᱩᱴᱤ ᱫᱩᱴᱟ ᱛᱤᱱᱴᱟ ᱦᱟᱹᱵᱤᱡ ᱜᱮ ᱫᱟᱜ ᱠᱮᱫᱟᱭ ᱟᱞᱮ ᱥᱮᱱ ᱫᱚ᱾
ᱚᱻ ᱟᱪᱪᱷᱟ ᱟᱪᱪᱷᱟ᱾ ᱩᱸ ᱦᱩᱸ ᱢᱟᱱᱮ ᱟᱞᱮ ᱥᱮᱜᱦᱚᱸ ᱚᱱᱠᱟ ᱜᱮ ᱮᱻ ᱦᱚᱞᱟ ᱛᱟᱞ ᱞᱟᱦᱟ ᱫᱤᱱ ᱫᱚ ᱱᱟᱜ ᱠᱷᱟᱱ ᱩᱱᱟᱹᱜ ᱵᱟᱭ ᱫᱟᱜ ᱟᱠᱟᱫᱟᱭ ᱛᱮᱦᱮᱧ ᱫᱚ ᱥᱮᱛᱟᱜ ᱠᱷᱚᱱᱟᱜ ᱵᱷᱳᱲ ᱠᱷᱚᱱᱟᱜ ᱜᱮ ᱫᱟᱜ ᱮᱜ ᱛᱮᱦᱮᱱ ᱟᱹᱰᱤ ᱡᱳᱨ᱾ ᱮᱸᱜ ᱱᱚᱜᱼᱚᱭ ᱠᱷᱟᱱᱮᱠ ᱞᱟᱦᱟ ᱛᱷᱤᱨ ᱠᱟᱫᱟᱭ ᱳᱭ ᱛᱤᱱᱴᱟ ᱥᱮᱜ᱾
ᱟᱪᱪᱷᱟ ᱟᱪᱪᱷᱟ᱾
ᱦᱳᱭ ᱦᱳᱭ᱾
ᱟᱪᱪᱷᱟ᱾
ᱛᱟᱦᱚᱞᱮ ᱟᱯᱮ ᱥᱮᱫ ᱫᱚ ᱱᱟᱜ ᱠᱷᱟᱱ ᱨᱚᱦᱚᱭ ᱠᱚᱫᱚ ᱛᱤᱱᱟᱹᱜ ᱥᱟᱺᱜᱤᱧ ᱯᱮ ᱨᱚᱦᱚᱭ ᱵᱟᱲᱟ ᱜᱚᱫ ᱠᱮᱫᱟ?
ᱦᱮᱸ ᱚᱱᱟ ᱨᱚᱦᱚᱭ ᱱᱟᱜ ᱠᱟᱹᱢᱤ ᱦᱚᱨᱟ ᱠᱚᱫᱚ ᱟᱹᱰᱤ ᱜᱟᱱ ᱜᱮ ᱞᱟᱦᱟᱣ ᱠᱟᱱᱟ᱾
ᱚᱻ ᱠᱚᱢᱯᱞᱤᱴ ᱟᱹᱜᱩ ᱞᱮᱠᱟ ᱜᱮ ᱟᱹᱜᱩ ᱠᱟᱫᱟ ᱯᱮ ᱦᱳᱭᱛᱚ?
ᱢᱟᱱᱮ ᱩᱱᱟᱹᱜ ᱫᱚ ᱵᱟᱝ ᱠᱚᱢᱯᱞᱤᱴ ᱟᱠᱟᱱᱟ ᱢᱟᱱᱮ ᱯᱷᱤᱯᱴᱤ ᱯᱟᱨᱥᱮᱱ ᱜᱟᱱ ᱟᱨ ᱪᱮᱫ ᱠᱟᱹᱢᱤ ᱦᱩᱭ ᱠᱟᱱᱟ᱾ ᱱᱤᱛᱚᱜ ᱦᱚᱸ ᱠᱷᱮᱛ ᱜᱮ ᱵᱟᱹᱠᱤ ᱢᱮᱱᱟᱜᱼᱟ᱾
ᱚᱻ ᱟᱪᱪᱷᱟ ᱟᱪᱪᱷᱟ ᱚᱸ ᱦᱮᱸ ᱚᱱᱟ ᱠᱚᱫᱚ ᱱᱟᱜ ᱠᱷᱟᱱ ᱮᱸᱜ ᱪᱟᱥ ᱜᱮᱭᱟ ᱯᱮ ᱢᱟᱱᱮ ᱟᱯᱮ ᱥᱮᱫ ᱜᱮ ᱱᱝᱠᱟᱱ ᱮᱸ ᱫᱟᱜ ᱨᱮᱱᱟᱜ ᱫᱚ ᱪᱮᱫ ᱞᱮ ᱠᱟ ᱥᱩᱵᱤᱫᱷᱟᱥ ᱦᱚᱸ ᱠᱚ ᱦᱮᱱᱟᱜᱼᱟ?
ᱦᱮᱸ ᱫᱟᱜ ᱨᱮᱱᱟᱜ ᱥᱩᱵᱤᱫᱷᱟ ᱫᱚ ᱟᱞᱮ ᱥᱮᱱ ᱫᱚ ᱱᱚᱜ-ᱚᱭ ᱚᱱᱠᱟ ᱫᱚ ᱮᱸ ᱥᱮᱞᱚ ᱥᱮ ᱮᱸ ᱚᱱᱠᱟᱱᱟᱜ ᱡᱤᱱᱤᱥ ᱫᱚ ᱵᱟᱹᱱᱩᱜ ᱛᱟᱞᱮᱭᱟ ᱡᱮ ᱚᱱᱟ ᱥᱮᱞᱚ ᱠᱚᱛᱮ ᱫᱟᱜᱞᱮ ᱨᱟᱠᱟᱵᱟ᱾ ᱟᱨ ᱚᱱᱟ ᱥᱮᱫ ᱛᱮᱞᱮ ᱪᱟᱥᱟ ᱵᱤᱥᱮᱥ ᱠᱚᱨᱮ ᱟᱞᱮᱭᱟᱜ ᱦᱮᱸ ᱡᱩᱫᱤ ᱫᱟᱜ ᱨᱮᱱᱟᱜ ᱥᱩᱵᱤᱫᱷᱟ ᱢᱮᱱᱟᱜᱼᱟ ᱜᱟᱰᱟ ᱠᱷᱚᱱ ᱟᱨ ᱮᱠᱢᱟᱛᱨᱚ ᱡᱟᱦᱟᱸ ᱵᱟᱸᱷᱫᱚ ᱠᱷᱚᱱ ᱥᱮ ᱯᱩᱠᱷᱨᱤ ᱠᱷᱚᱱ ᱵᱚᱱ ᱞᱟᱹᱭ ᱜᱮᱭᱟ᱾
ᱦᱳᱭ ᱦᱳᱭ᱾
ᱦᱮᱸᱜ-ᱮᱸ ᱥᱳᱨᱥ ᱫᱚ ᱚᱱᱟ ᱠᱷᱚᱱᱜᱮ ᱟᱨ ᱪᱮᱫ ᱤᱱᱟᱹ ᱵᱟᱨᱭᱟ ᱜᱮ ᱡᱟᱭᱜᱟ ᱢᱮᱱᱟᱜᱼᱟ ᱡᱮ ᱮᱸ ᱮᱸᱰᱮ ᱠᱷᱚᱱ ᱟᱨ ᱪᱮᱫ ᱫᱟᱜ ᱮᱸ ᱫᱟᱜ ᱧᱟᱢᱚᱜ ᱜᱮᱭᱟ ᱪᱟᱥ
ᱳ ᱟᱪᱪᱷᱟ ᱟᱪᱪᱷᱟ ᱟᱪᱪᱷᱟ ᱟᱪᱪᱷᱟ, ᱦᱮᱸ᱾ ᱛᱟᱦᱞᱮ ᱟᱯᱮ ᱥᱮᱫ ᱫᱚ ᱱᱟᱜ ᱠᱷᱟᱱ ᱱᱟᱹᱭ ᱠᱚᱫᱚ ᱵᱟᱹᱱᱩᱜᱼᱟ ᱥᱮᱨᱚᱠᱚᱢ ᱫᱚ?
ᱵᱟ ᱵᱟᱝ ᱚᱱᱠᱟ ᱫᱚ ᱵᱟᱹᱱᱩᱜᱼᱟ᱾ ᱮᱢᱱᱤ ᱱᱚᱞᱠᱩᱯ ᱠᱚᱫᱚ ᱠᱚ ᱵᱟᱹᱭᱥᱟᱹᱣ ᱵᱟᱲᱟ ᱟᱠᱟᱫ ᱜᱮᱭᱟ ᱥᱮ ᱵᱟᱹᱭᱥᱟᱹᱣ ᱟᱠᱟᱫ ᱞᱮᱭᱟ ᱠᱚ ᱥᱚᱨᱠᱟᱨ ᱠᱷᱚᱱ ᱦᱚᱸ ᱥᱮ ᱯᱟᱨᱥᱚᱱᱟᱞ ᱦᱚᱸ ᱞᱮ ᱵᱟᱹᱭᱥᱟᱹᱣ ᱟᱠᱟᱫᱟ ᱢᱮᱱᱠᱷᱟᱱ ᱱᱚᱝᱠᱟ ᱡᱮ ᱪᱟᱥ ᱵᱟᱥ ᱵᱟᱠᱷᱨᱟ ᱦᱮᱸ ᱚᱱᱞᱤ ᱚᱱᱟ ᱞᱟᱹᱜᱤᱫ ᱜᱮ ᱚᱱᱟ ᱠᱷᱮᱛ ᱥᱟᱭᱤᱰ ᱥᱮᱫ ᱨᱮ᱾ ᱥᱮ ᱠᱷᱮᱛ ᱥᱮᱫ ᱨᱮ ᱦᱩᱸ ᱚᱱᱠᱟ ᱢᱤᱫᱴᱤᱡ ᱚᱱᱠᱟ ᱫᱚ ᱚᱠᱚᱭ ᱦᱚᱸ ᱵᱟᱝᱠᱚ ᱵᱟᱹᱭᱥᱟᱹᱣ ᱟᱠᱟᱫᱟ ᱦᱮᱸ᱾
ᱚᱻ ᱟᱪᱪᱷᱟ ᱟᱪᱪᱷᱟ ᱩᱸ ᱦᱮᱸ ᱛᱚ᱾ ᱛᱟᱦᱚᱞᱮ ᱱᱟᱜᱠᱷᱟᱱ ᱮᱸ ᱟᱯᱮ ᱥᱮᱫ ᱞᱮᱠᱟᱜᱮ ᱟᱞᱮ ᱥᱮᱫ ᱦᱚᱸ ᱱᱟᱜᱠᱷᱟᱱ ᱦᱮᱸ ᱟᱞᱮᱥᱮᱫ ᱦᱚᱸ ᱥᱮᱨᱚᱠᱚᱢ ᱫᱟᱜ ᱨᱮᱱᱟᱜ ᱫᱚ ᱥᱩᱵᱤᱫᱟ ᱠᱚᱫᱚ ᱵᱟᱹᱱᱩᱜᱼᱟ ᱠᱟᱴᱤᱡ ᱫᱟᱜ ᱱᱤᱭᱟᱹ ᱫᱚᱞᱮ ᱚᱥ ᱥᱩᱵᱤᱫᱷᱟᱜ ᱜᱮᱭᱟ ᱱᱤᱭᱟᱹᱡᱮ ᱦᱮᱸ ᱱᱤᱛᱚᱜ ᱞᱮ ᱨᱚᱦᱚᱭ ᱫᱟ᱾ ᱥᱮ ᱱᱤᱛᱳᱜ ᱨᱚᱦᱚᱭ ᱫᱤᱱ ᱱᱟᱠᱷᱟᱱ ᱨᱚᱦᱚᱭ ᱫᱤᱱ ᱦᱚᱸ ᱟᱞᱮ ᱫᱚ ᱥᱮᱨᱢᱟ ᱡᱟᱹᱨᱤ ᱫᱟᱜ ᱵᱷᱚᱨᱥᱟ ᱛᱮᱜᱮᱞᱮ ᱞᱮ ᱨᱚᱦᱚᱭ ᱜᱮᱭᱟ ᱡᱮ ᱜᱟᱰᱟ ᱠᱚ ᱟᱸᱜ ᱦᱮᱸ ᱠᱮᱱᱮᱞ ᱠᱚᱫᱚ ᱱᱟᱜᱠᱷᱟᱱ ᱵᱟᱹᱱᱩᱜᱼᱟ ᱟᱞᱮᱥᱮᱫ ᱫᱚ ᱱᱟᱜᱷᱟᱱ ᱯᱟᱢ ᱠᱚᱦᱚᱸ ᱵᱟᱹᱱᱩᱜᱼᱟ ᱥᱮ ᱮᱸ ᱥᱮᱞᱳ ᱠᱚᱦᱚᱸ ᱵᱟᱞᱮ ᱵᱟᱹᱱᱩᱜ ᱛᱟᱞᱮᱭᱟ ᱢᱤᱱᱤ ᱠᱚᱦᱚᱸ ᱵᱟᱹᱱᱩᱜᱼᱟ᱾ ᱟᱢ ᱥᱮᱨᱢᱟ ᱡᱟᱹᱲᱤ ᱵᱷᱚᱨᱥᱟ ᱜᱮ ᱪᱟᱥ ᱦᱩᱭᱩᱜ ᱜᱮᱭᱟ ᱦᱳᱭ ᱦᱳᱭ᱾
ᱟᱞᱮ ᱦᱚᱸ ᱚᱱᱠᱟᱜᱮ ᱥᱮᱢ ᱜᱮ ᱥᱮᱨᱢᱟ ᱡᱟᱹᱲᱤᱜᱮ ᱟᱨ ᱡᱟᱦᱟᱸ ᱛᱤᱱᱟᱹᱜ ᱩᱰᱟᱹᱱ ᱜᱮ ᱟᱨ ᱪᱮᱫ ᱵᱟᱸᱫᱷ ᱨᱮ ᱥᱮ ᱜᱟᱰᱟᱨᱮ ᱡᱟᱦᱟᱸ ᱛᱤᱱᱟᱹᱜ ᱩᱰᱟᱹᱝ ᱜᱮ ᱛᱚᱢᱵᱷᱟᱜ ᱜᱮᱭᱟ ᱦᱮᱸ᱾ ᱦᱮᱸ ᱥᱮ ᱟᱴᱚᱠ ᱛᱟᱦᱮᱱᱟ ᱦᱮᱸ ᱚᱱᱟ ᱠᱚᱛᱮ ᱜᱮᱭᱟ ᱥᱮᱫ ᱮᱸ ᱪᱟᱥ ᱦᱩᱭᱩᱜ ᱜᱮᱭᱟ ᱵᱟᱠᱤ ᱟᱨ ᱪᱮᱫ ᱦᱚᱸ ᱢᱚᱱᱮ ᱠᱟᱜ ᱢᱮ ᱱᱤᱛᱚᱜ ᱫᱚ ᱡᱩᱫᱤᱭᱳ ᱥᱮᱨᱢᱟ ᱡᱟᱹᱲᱤ ᱛᱮ ᱟᱨ ᱪᱮᱫ ᱪᱟᱥ ᱦᱩᱭᱩᱜ ᱠᱟᱱᱟ ᱱᱚᱣᱟ ᱦᱩᱲᱩ ᱫᱚ ᱦᱩᱸ ᱢᱚᱱᱮ ᱠᱟᱜ ᱢᱮ ᱮᱸ ᱱᱚᱣᱟ ᱦᱩᱲᱩ ᱵᱟᱫ ᱠᱟᱛᱮᱜ ᱦᱚᱸᱛᱚ ᱥᱚᱵᱡᱤ ᱠᱚᱵᱚᱱ ᱪᱟᱥ ᱠᱮᱭᱟ ᱵᱤᱵᱷᱤᱱᱱᱚ ᱨᱚᱠᱚᱢ᱾ ᱦᱮᱸ ᱟᱫᱚ ᱥᱚᱵᱡᱤ ᱠᱚ ᱪᱟᱥ ᱞᱟᱹᱜᱤᱛ ᱛᱮᱫᱚ ᱦᱮᱸ ᱚᱱᱠᱟᱜᱮ ᱟᱨ ᱪᱮᱫ ᱜᱟᱰᱟ ᱠᱷᱚᱱ ᱡᱚᱛᱚ ᱵᱟᱸᱫᱷ ᱠᱷᱚᱱ ᱚᱱᱠ ᱜᱮ ᱟᱨ ᱪᱮᱫ ᱫᱟᱜ ᱠᱚᱞᱮ ᱨᱟᱠᱟᱵ ᱜᱮᱭᱟ ᱦᱮᱸ᱾ ᱡᱮᱢᱚᱱ ᱟᱞᱩ ᱠᱚᱵᱚᱱ ᱪᱟᱥ ᱜᱮᱭᱟ ᱯᱷᱩᱞ ᱠᱚᱯᱤ, ᱵᱟᱸᱫᱷᱟ ᱠᱚᱯᱤ, ᱦᱮᱸ ᱞᱟᱣ ᱵᱮᱜᱩᱱ ᱩᱪᱪᱷᱮ ᱵᱤᱵᱷᱤᱱᱱᱚ ᱨᱚᱠᱚᱢ ᱟᱨ ᱪᱮᱫ ᱢᱮᱱᱟᱜᱼᱟ ᱦᱮᱸ,
ᱳ ᱟᱪᱪᱷᱟ ᱛᱟᱦᱚᱞᱮ ᱱᱟᱜ ᱠᱷᱟᱱ ᱥᱚᱵᱡᱤ ᱠᱚᱫᱚ ᱟᱯᱮ ᱥᱮᱫ ᱫᱚ ᱱᱟᱜ ᱠᱷᱟᱱ ᱮᱸ ᱪᱮᱫ ᱪᱮᱫ ᱥᱚᱵᱡᱤ ᱠᱚ ᱪᱟᱥ ᱦᱩᱭᱩᱜ ᱜᱮᱭᱟ?
ᱚᱱᱠᱟ ᱫᱚ ᱟᱞᱮ ᱥᱮᱱ ᱫᱚ ᱵᱤᱵᱷᱤᱱᱱᱚ ᱨᱚᱠᱚᱢ ᱥᱚᱵᱡᱤ ᱥᱚᱵᱡᱤ ᱵᱚᱞᱛᱮ ᱫᱚ, ᱧᱮᱞᱢᱮ ᱮᱸ ᱯᱩᱨᱟᱹᱭ ᱟᱲᱟᱜ ᱦᱚᱸᱠᱚ ᱪᱟᱥ ᱜᱮᱭᱟ ᱦᱮᱸ ᱯᱩᱨᱟᱹᱭ ᱮᱸ ᱟᱞᱩ ᱠᱚ ᱪᱟᱥ ᱜᱮᱭᱟ, ᱛᱟᱨᱯᱚᱨᱮ ᱮᱸ ᱯᱷᱩᱞ ᱠᱚᱯᱤ, ᱵᱟᱸᱫᱷᱟ ᱠᱚᱯᱤ, ᱮᱸ ᱞᱟᱣᱠᱤ, ᱠᱚᱦᱚᱸᱰᱷᱟ, ᱦᱮᱸ ᱛᱟᱨᱯᱚᱨᱮ ᱜᱷᱟᱸᱜᱽᱨᱟ ᱠᱚ, ᱦᱮᱸ ᱯᱚᱴᱚᱞ ᱠᱚ, ᱦᱩᱸ ᱛᱟᱨᱯᱚᱨᱮ ᱵᱤᱞᱟᱛᱤ, ᱦᱮᱸ ᱵᱮᱸᱜᱟᱲ ᱵᱤᱵᱷᱤᱱᱱᱚ ᱨᱚᱠᱚᱢ ᱟᱨ ᱪᱮᱫ ᱪᱟᱥ ᱛᱮᱱᱟᱜ ᱫᱚ ᱡᱮᱠᱳᱱᱳ ᱢᱟᱱᱮ ᱡᱮᱠᱳᱱᱳ ᱵᱚᱞᱛᱮ ᱫᱚ ᱧᱮᱞᱢᱮ ᱟᱞᱮ ᱟ ᱟᱹᱛᱩ ᱨᱮᱫᱚ ᱱᱚᱝᱠᱟ ᱦᱚᱭᱛᱳ ᱱᱚᱝᱠᱟᱱᱟᱜ ᱠᱤᱪᱷᱩᱜᱟᱱ ᱮᱸ ᱠᱚ ᱪᱟᱥ ᱠᱤᱫᱟ ᱟᱫᱟᱨᱥ ᱡᱟᱭᱜᱟ ᱠᱚᱨᱮ ᱚᱱᱠᱟᱜᱮ ᱟᱨ ᱪᱮᱫ ᱠᱚ ᱪᱟᱥᱟ ᱮᱸ ᱟᱞᱮ ᱟᱛᱳ ᱨᱮ ᱡᱮᱢᱚᱱ ᱡᱩᱫᱤ ᱠᱚ ᱵᱮᱸᱜᱟᱲ ᱠᱚ ᱪᱟᱥ ᱠᱤᱫᱟ ᱥᱮ ᱵᱞᱟᱹᱛᱤ ᱠᱚ ᱪᱟᱥ ᱠᱤᱫᱟ ᱯᱟᱥᱮᱨ ᱟᱛᱳ ᱨᱮ ᱡᱩᱫᱤ ᱮ ᱤᱭᱟᱹ ᱠᱚ ᱪᱟᱥᱟ ᱠᱤᱵᱚᱞᱤᱱ ᱡᱮ ᱯᱷᱩᱞ ᱠᱚᱯᱤ ᱵᱟᱸᱫᱟ ᱠᱚᱯᱤ ᱦᱮᱸ ᱠᱤᱢᱵᱟ ᱯᱚᱴᱚᱞ ᱠᱚᱠᱚ ᱪᱟᱥ ᱜᱮᱭᱟ ᱦᱮᱸ ᱛᱟᱞᱦᱮ ᱱᱚᱜ ᱱᱚᱝᱠᱟ ᱠᱟᱛᱮ ᱢᱟᱱᱮ ᱮᱵᱮᱞᱮᱵᱮᱞ ᱜᱮ ᱟᱨ ᱪᱮᱫ ᱧᱟᱢᱚᱜ-ᱟ᱾
ᱦᱚᱭ ᱦᱚᱭ ᱦᱮᱸ ᱮᱠᱫᱚᱢ ᱴᱷᱤᱠ ᱜᱮᱵᱤᱱ ᱞᱟᱹᱭ ᱠᱟᱫᱟ ᱟᱞᱮ ᱥᱮᱜ ᱦᱚᱸ ᱥᱚᱵᱡᱤ ᱠᱚ ᱪᱟᱥ ᱵᱚᱞᱛᱮ ᱫᱚ ᱱᱟᱜᱠᱷᱟᱱ ᱩᱱᱟᱹᱜ ᱫᱚ ᱱᱟᱜᱠᱷᱟᱱ ᱵᱟᱝᱞᱮ ᱪᱟᱥ ᱜᱮᱭᱟ ᱱᱟᱜ ᱠᱷᱟᱱ ᱚᱲᱟᱜ ᱡᱚᱢ ᱞᱮᱠᱷᱟ ᱫᱚᱞᱮ ᱪᱟᱥ ᱜᱮᱭᱟ ᱥᱮᱨᱚᱠᱚᱢ ᱱᱟᱠᱷᱟᱱ ᱵᱷᱤᱱᱰᱤ ᱠᱚ, ᱠᱚᱨᱚᱞᱟ ᱠᱚ, ᱱᱤᱛ ᱫᱚ ᱱᱟᱠᱷᱟᱱ ᱵᱮᱸᱜᱟᱲ ᱠᱚ ᱢᱟᱹᱨᱤᱪ ᱠᱚ ᱥᱮᱨᱚᱠᱚᱢ ᱢᱟᱱᱮ ᱵᱟᱨᱜᱮ ᱡᱷᱟᱨᱜᱮ ᱠᱚᱨᱮ ᱜᱮᱞᱮ ᱪᱟᱥ ᱜᱮᱭᱟ ᱡᱮᱢᱚᱱ ᱚᱨᱟᱜ ᱡᱚᱢ ᱞᱮᱠᱟᱞᱮ ᱪᱟᱥᱟ ᱠᱤᱱᱛᱩ ᱡᱚᱠᱷᱚᱱ ᱵᱟᱹᱨᱛᱤ ᱜᱚᱫᱚᱜ ᱜᱮᱭᱟ ᱢᱟᱱᱮ ᱥᱚᱵᱽᱡᱤ ᱠᱚ ᱦᱳᱭ ᱵᱟᱹᱨᱛᱤ ᱞᱮᱱᱠᱷᱟᱱ ᱟᱨᱟᱜ ᱥᱟᱠᱟᱢ ᱠᱚ ᱥᱮ ᱠᱷᱮᱛᱨᱮ ᱫᱚ ᱚᱱᱟ ᱠᱚᱫᱚᱞᱮ ᱟᱠᱷᱨᱤᱧ ᱜᱮᱭᱟ ᱱᱟᱜᱠᱷᱟᱱ ᱵᱟᱡᱟᱨ ᱠᱚᱨᱮ ᱫᱚ ᱵᱟᱞᱮ ᱟᱠᱷᱨᱤᱧᱟ ᱢᱟᱱᱮ ᱵᱟᱡᱟᱨ ᱫᱚ ᱱᱟᱠᱷᱟᱱ ᱟᱞᱮ ᱥᱟᱺᱜᱤᱧ ᱜᱮᱭᱟ ᱢᱟᱱᱮ ᱠᱩᱲᱤ ᱵᱟᱭᱤᱥ ᱠᱤᱞᱳᱢᱤᱴᱟᱨ ᱜᱟᱱ ᱥᱟᱺᱜᱤᱧ ᱵᱟᱡᱟᱨ ᱫᱚ ᱦᱮᱱᱟᱜ-ᱟ᱾ ᱥᱮ ᱠᱷᱛᱮᱨᱮ ᱟᱞᱮ ᱥᱳᱨ ᱥᱳᱯᱳᱨ ᱠᱚᱨᱮ ᱱᱟᱜ ᱠᱷᱟᱱ ᱦᱟᱴ ᱦᱳᱭᱳᱜ ᱜᱮᱭᱟ ᱚᱱᱟ ᱦᱟᱴ ᱠᱚᱨᱮᱜ ᱜᱮ ᱚᱱᱟ ᱥᱚᱵᱡᱤ ᱠᱚᱫᱚ ᱞᱮ ᱟ ᱟᱠᱷᱨᱤᱧ ᱜᱮᱭᱟ ᱡᱟᱦᱟᱸ ᱠᱚ ᱢᱟᱱᱮ ᱵᱟᱹᱲᱛᱤ ᱜᱚᱫᱚᱜ-ᱚ ᱚᱱᱟ ᱠᱷᱟᱱ ᱢᱟᱱᱮ ᱵᱟᱹᱲ ᱛᱤ ᱜᱚᱫ ᱞᱮᱱᱠᱷᱟᱱ ᱫᱚ ᱱᱟᱠᱷᱟᱱ ᱥᱮᱭᱟᱜ-ᱟ ᱛᱚ ᱚᱱᱟ ᱥᱮᱭᱟ ᱠᱷᱚᱱ ᱫᱚ ᱟᱠᱷᱨᱤᱧ ᱢᱤᱫᱵᱟᱨ ᱴᱟᱠᱟ ᱟᱸᱜ ᱟᱨ ᱪᱟᱜ ᱥᱮ ᱢᱟᱱᱮ ᱦᱳᱭᱳᱜ-ᱟ ᱱᱟᱠᱷᱟᱱ ᱚᱱᱟ ᱠᱷᱟᱹᱛᱤᱨ ᱜᱮ ᱟᱠᱷᱨᱤᱧ ᱦᱳᱭᱳᱜ ᱜᱮᱭᱟ᱾
ᱟᱪᱪᱷᱟ ᱟᱪᱪᱷᱟ ᱛᱚ ᱚᱱᱟ ᱥᱟᱞᱟᱜ ᱛᱮ ᱠᱤᱪᱷᱩᱜᱟᱱ ᱮᱸ ᱡᱤᱱᱤᱥ ᱞᱟᱹᱭ ᱵᱮᱱ ᱥᱮ ᱡᱮ ᱮᱸᱜ ᱡᱮᱢᱚᱱ ᱢᱤᱫᱴᱤᱡ ᱢᱟᱹᱱᱢᱤ ᱥᱮ ᱢᱤᱫᱴᱤᱡ ᱦᱚᱲ ᱡᱩᱫᱤ ᱨᱩᱣᱟᱹᱜ ᱟᱭ, ᱦᱮᱸ
ᱦᱚᱭ ᱦᱮᱸ
ᱟᱪᱪᱷᱟ ᱨᱩᱣᱟᱹ ᱫᱚ ᱡᱟᱦᱟᱸ ᱞᱮᱠᱟᱱᱟᱜ ᱜᱮ ᱦᱮᱸ, ᱢᱤᱜᱴᱤᱜ ᱱᱚᱨᱢᱮᱞᱤ ᱨᱩᱣᱟᱹ ᱥᱟᱯᱵᱮᱱ ᱪᱮᱫ ᱨᱩᱣᱟᱹᱜ ᱠᱟᱱᱟ ᱛᱟᱦᱞᱮ ᱠᱷᱟᱱ ᱫᱚ ᱩᱱᱤ ᱫᱚ ᱪᱮᱫ ᱪᱮᱫ ᱥᱟᱠᱥᱚᱵᱽᱡᱤ ᱠᱚ ᱡᱚᱢ ᱞᱟᱜᱟᱣᱮᱭᱟ? ᱥᱮ ᱪᱮᱫ ᱪᱮᱫ ᱠᱚ ᱡᱚᱢᱟ ᱟᱨ ᱪᱮᱫ ᱵᱷᱟᱹᱜᱮ ᱛᱟᱭᱟ?
ᱢᱟᱱᱮ ᱥᱟᱠᱥᱚᱵᱡᱤ ᱡᱟᱦᱟᱸᱭ ᱢᱤᱫ ᱦᱚᱲ ᱮ ᱨᱩᱣᱟᱹᱜ ᱠᱟᱱᱟᱭ ᱩᱱᱤ ᱥᱟᱠᱥᱚᱵᱡᱤ ᱫᱚ ᱱᱟᱜ ᱠᱷᱟᱱ ᱤᱧ ᱫᱚ ᱞᱟᱹᱭᱟᱹᱧ ᱡᱮ ᱦᱚᱨᱢᱚ ᱠᱚᱨᱮ ᱳᱭ ᱢᱟᱭᱟᱢ ᱠᱚ ᱛᱟᱦᱮ ᱵᱟᱝ ᱛᱟᱦᱮᱸ ᱞᱮᱱᱠᱷᱟᱱ ᱫᱚ ᱚᱱᱟ ᱦᱳᱭᱛᱚ ᱱᱟᱜ ᱠᱷᱟᱱ ᱵᱟ ᱩᱱ ᱥᱩᱢᱚᱭ ᱫᱚ ᱱᱟᱜ ᱠᱷᱟᱱ ᱥᱟᱠᱥᱚᱵᱡᱤ ᱵᱚᱞᱛᱮ ᱫᱚ ᱱᱟᱜ ᱠᱷᱟᱱ ᱩᱸ ᱟᱞᱮ ᱚᱲᱟᱜ ᱨᱮᱫᱚ ᱡᱟᱹᱥᱛᱤ ᱠᱚ ᱡᱚᱢ ᱦᱚᱪᱚ ᱟᱹᱱᱤᱡ-ᱟ ᱱᱟᱜ ᱠᱷᱟᱱ ᱦᱟᱲᱦᱟᱜ ᱡᱤᱱᱤᱥ ᱾ ᱳᱭ ᱱᱤᱢ ᱠᱚ ᱠᱚᱨᱚᱞᱟ ᱠᱚ ᱚᱱᱟ ᱠᱚᱠᱚ ᱡᱚᱢ ᱦᱚᱪᱚ ᱢᱮ ᱜᱮᱭᱟ ᱟᱨ ᱞᱟᱹᱭ ᱟᱠᱚ ᱟᱲᱟᱜ ᱥᱟᱠᱟᱢ ᱦᱚᱸ ᱡᱚᱢ ᱵᱷᱟᱜᱮ ᱜᱮᱭᱟ ᱾
ᱦᱮᱸ ᱾
ᱦᱮᱸ ᱤᱧ ᱫᱚ ᱱᱟᱜ ᱠᱷᱟᱱ ᱴᱷᱤᱠ ᱩᱱᱟᱹᱜ ᱫᱚ ᱵᱟᱹᱧ ᱞᱟᱹᱭ ᱫᱟᱲᱮᱭᱟᱜ ᱠᱟᱱᱟ ᱟ ᱟᱢᱮᱢ ᱵᱟᱲᱟᱭ ᱞᱮᱠᱷᱟᱱ ᱟ ᱞᱟᱹᱭ ᱞᱮᱠᱷᱟᱱ ᱱᱟᱯᱟᱭ ᱠᱚᱜ-ᱟ᱾
ᱟᱪᱪᱷᱟ ᱟᱪᱪᱷᱟ ᱟᱵᱮᱱ ᱦᱚᱸ ᱡᱟᱦᱟᱸ ᱵᱮᱱ ᱞᱟᱹᱭ ᱠᱤᱫᱟ ᱡᱟᱭᱦᱳᱠ ᱚᱱᱟᱦᱚᱸ ᱢᱤᱫᱴᱮᱡ ᱟᱹᱰᱤ ᱪᱮᱨᱦᱟᱱ ᱡᱤᱱᱤᱥ ᱵᱮᱱ ᱞᱟᱹᱭ ᱠᱤᱫᱟ ᱾ ᱚᱱᱟ ᱥᱟᱞᱟᱜ ᱥᱟᱞᱟᱜ ᱛᱟᱞᱦᱮ ᱟᱹᱞᱤᱧ ᱦᱚᱞᱤᱧ ᱞᱟᱹᱭ ᱜᱮᱭᱟ ᱡᱮᱢᱚᱱ ᱨᱩᱣᱟᱹ ᱦᱚᱲᱢᱚ ᱨᱮᱫᱚ ᱚᱱᱠᱟ ᱦᱟᱲᱦᱟᱫ ᱡᱤᱱᱤᱥ ᱥᱮ ᱠᱟᱨᱞᱟ ᱛᱟᱵᱚᱱ ᱱᱤᱢ ᱛᱟ ᱵᱚᱱ ᱦᱮᱸ ᱚᱱᱟ ᱠᱚᱜᱮ ᱮᱸ ᱡᱚᱢ ᱫᱚ ᱵᱮᱴᱟᱨᱟ ᱾ ᱚᱱᱟ ᱥᱟᱞᱟᱜ ᱥᱟᱞᱟᱜ ᱛᱮ ᱮᱸ ᱡᱟᱦᱟᱸ ᱠᱚᱫᱚ ᱡᱮᱢᱚᱱ ᱠᱤᱪᱷᱩ ᱠᱤᱪᱷᱩ ᱨᱩᱣᱟᱹ ᱢᱮᱱᱟᱜ-ᱟ ᱡᱮᱢᱚᱱ ᱚᱱᱟ ᱞᱮᱧᱡᱮᱨ ᱴᱟᱭᱤᱯ ᱮᱸᱜ ᱥᱚᱵᱡᱤ ᱡᱚᱢ ᱵᱟᱝ ᱜᱟᱱᱚᱜ-ᱟ ᱡᱮᱢᱚᱱ ᱦᱩᱭᱮᱱᱟ ᱢᱤᱫᱴᱤᱡ ᱯᱩᱨᱟᱹᱭ ᱦᱩᱭᱮᱱᱟ ᱾
ᱦᱚᱭ ᱯᱩᱨᱟᱹᱭ ᱦᱮᱸ ᱚᱱᱟ ᱫᱚ ᱞᱮᱸᱡᱮᱨ ᱜᱮᱭᱟ ᱯᱩᱨᱟᱹᱭ ᱠᱚ ᱵᱷᱤᱱᱰᱤ ᱠᱚ ᱚᱱᱟ ᱠᱚᱫᱚ ᱞᱮᱸᱡᱮᱨ ᱜᱮᱭᱟ ᱾
ᱵᱷᱤᱱᱰᱤ ᱦᱮᱸ ᱡᱟᱦᱟᱸ ᱠᱚ ᱠᱤᱪᱷᱩ ᱠᱤᱪᱷᱩ ᱨᱩᱣᱟᱹ ᱢᱮᱱᱟᱜ-ᱟ ᱡᱟᱦᱟᱸ ᱫᱚ ᱚᱱᱟ ᱞᱮᱧᱡᱮᱨ ᱡᱤᱱᱤᱥ ᱵᱟᱭ ᱤᱭᱟᱹ ᱵᱟᱭ ᱥᱩᱴᱟᱭ ᱦᱮᱸ ᱛᱟᱦᱚᱞᱮ ᱠᱷᱟᱱ ᱫᱚ ᱚᱱᱟ ᱠᱟᱱ ᱛᱟᱵᱚᱱᱟ ᱵᱤᱞᱤ ᱦᱩᱭᱩᱜ ᱠᱟᱱ ᱛᱟᱵᱚᱱᱟ ᱟᱪᱪᱷᱟ ᱠᱤᱪᱷᱩ ᱜᱟᱱ ᱠᱤᱪᱷᱩ ᱜᱟᱱ ᱨᱩᱣᱟᱹ ᱨᱮ ᱧᱮᱞ ᱦᱩᱭ ᱠᱟᱱᱟ ᱵᱮᱥᱤ ᱵᱤᱞᱤ ᱦᱮᱸ ᱵᱮᱸᱜᱟᱲ ᱵᱟᱠᱚ ᱡᱚᱢ ᱦᱚᱪᱚ ᱜᱮᱭᱟ ᱦᱮᱸ ᱛᱟᱦᱚᱞᱮ ᱱᱚᱜ-ᱚ ᱱᱚᱣᱟ ᱮᱸᱻ ᱢᱟᱱᱮ ᱵᱷᱟᱜᱤ ᱡᱤᱱᱤᱥ ᱠᱟᱱ ᱜᱮᱭᱟ ᱠᱟᱨᱚᱱ ᱨᱩᱣᱟᱹ ᱞᱮᱱᱠᱷᱟᱱ ᱵᱮᱥᱚᱜ ᱢᱟᱛᱚ ᱫᱚᱨ ᱠᱟᱨ ᱠᱟᱱ ᱜᱮᱭᱟ ᱟᱨ ᱵᱮᱥᱚᱜ ᱜᱮᱵᱚᱱ ᱠᱷᱚᱡᱚᱜ-ᱟ ᱾
ᱦᱮᱸ ᱱᱟᱜᱠᱷᱟᱱ ᱨᱩᱣᱟᱹ ᱫᱚ ᱱᱟᱜᱠᱷᱟᱱ ᱚᱠᱚᱭ ᱦᱚᱸ ᱵᱟᱵᱚᱱ ᱠᱷᱚᱡᱚᱜ-ᱟ ᱡᱮ ᱤᱧ ᱨᱩᱣᱟᱹᱜ ᱢᱟ ᱢᱮᱱᱠᱷᱟᱱ ᱵᱮᱥ ᱫᱚ ᱱᱟᱜᱠᱷᱟᱱ ᱡᱚᱛᱚ ᱦᱚᱲ ᱜᱮ ᱪᱟᱸᱫᱚ ᱵᱚᱸᱜᱟ ᱴᱷᱮᱡ ᱵᱚᱱ ᱠᱷᱚᱡᱚᱜ-ᱟ ᱡᱮ ᱤᱧᱫᱩᱧ ᱵᱮᱥᱚᱜ ᱢᱟ ᱾
ᱦᱳᱭ ᱦᱳᱭ ᱦᱳᱭ ᱟᱫᱚ ᱠᱤᱪᱷᱩ ᱠᱤᱪᱷᱩ ᱡᱤᱱᱤᱥ ᱢᱮᱱᱟᱜ-ᱟ ᱡᱟᱦᱟᱸ ᱫᱚ ᱚᱱᱠᱟ ᱵᱟᱭ ᱥᱟᱦᱟᱣᱟᱭ ᱟᱨ ᱡᱤᱞ ᱦᱟᱹᱠᱩ ᱫᱚ ᱵᱤᱥᱮᱥ ᱠᱚᱨᱮ ᱵᱟᱭ ᱥᱟᱦᱟᱣᱟᱭ ᱾ ᱦᱮᱸ ᱡᱤᱱᱤᱥ ᱠᱟᱱᱟ ᱟᱨ ᱨᱩᱣᱟᱹ ᱦᱚᱲᱢᱚ ᱨᱮ ᱡᱮᱦᱮᱛᱩ ᱚᱸᱰᱮ ᱢᱤᱫᱴᱤᱡ ᱮᱸ ᱮᱸ ᱯᱨᱚᱵᱞᱮᱢ ᱥᱨᱤᱥᱴᱤ ᱟᱠᱟᱱᱟ ᱦᱚᱲᱢᱚ ᱨᱮ ᱾ ᱦᱮᱸ ᱠᱟᱨᱚᱱ ᱡᱤᱞ ᱵᱚᱱ ᱠᱩᱥᱤᱭᱟᱜ ᱜᱮᱭᱟ ᱢᱮᱱᱠᱷᱟᱱ ᱨᱩᱣᱟᱹᱜ ᱦᱚᱲᱢᱚ ᱨᱮᱫᱚ ᱡᱤᱞ ᱦᱟ. ᱠᱩ ᱫᱚ ᱮᱸ ᱡᱚᱢ ᱫᱚ ᱵᱟᱝ ᱵᱮᱥ ᱜᱮᱭᱟ ᱾ ᱦᱩᱸ ᱦᱮᱸ ᱚᱱᱟ ᱛᱮᱜᱮ ᱧᱮᱞ ᱵᱮᱱ ᱥᱮ ᱵᱮᱥᱤᱠᱮᱞᱤ ᱰᱟᱠᱛᱟᱨ ᱠᱚ ᱡᱤᱞ ᱦᱟᱹᱠᱩ ᱠᱚ ᱡᱚᱢ ᱠᱚᱠᱚ ᱢᱟᱱᱟ ᱜᱮᱭᱟ ᱾ ᱚᱱ-ᱚᱱᱟ ᱥᱟᱞᱟᱜ ᱛᱮ ᱟᱨ ᱢᱤᱫᱴᱤᱡ ᱵᱷᱟᱜᱤ ᱢᱤᱫᱴᱮᱱ ᱯᱨᱩᱯᱷ ᱢᱮᱱᱟᱜ-ᱟ ᱾ ᱡᱩᱫᱤ ᱟᱨ ᱪᱮᱫ ᱦᱟᱸᱥᱯᱟᱛᱟᱞ ᱠᱚᱨᱮ ᱢᱚᱱᱮ ᱠᱟᱜ ᱵᱮᱱ ᱡᱩᱫᱤ ᱟᱵᱚᱨᱮᱱ ᱟᱛᱤᱭᱳ ᱠᱚᱠᱚ ᱛᱟᱦᱮᱸ ᱵᱟᱲᱟᱣ ᱟᱠᱟᱱᱟ ᱦᱮᱸ ᱚᱱᱠᱟ ᱦᱚᱭᱛᱳ ᱨᱩᱣᱟᱹ ᱠᱚᱨᱮ ᱦᱮᱸ ᱧᱮᱞ ᱵᱮᱱ ᱥᱮ ᱥᱚᱵᱽᱡᱤ ᱫᱟᱠᱟ ᱜᱮᱠᱚ ᱮᱢᱟ ᱚ ᱵᱤᱥᱮᱥ ᱠᱚᱨᱮ ᱟᱨ ᱪᱮᱫ ᱟᱞᱩ ᱫᱟᱹᱞ ᱠᱚ ᱦᱮᱸ ᱥᱮ ᱚᱱᱠᱟ ᱟᱨ ᱪᱮᱫ ᱵᱷᱟᱜᱮ ᱡᱤᱱᱤᱥ ᱠᱚ ᱾
ᱦᱮᱸ ᱵᱷᱟᱜᱤ ᱡᱤᱱᱤᱥ ᱟᱨ ᱡᱮᱢᱚᱱ ᱥᱮᱛᱟᱜ ᱨᱮᱱᱟᱜ ᱫᱚ ᱤᱧ ᱦᱚᱸ ᱱᱟᱜ ᱠᱷᱟᱱ ᱩᱱᱟᱹᱜ ᱫᱚ ᱵᱟᱹᱧ ᱛᱟᱦᱮᱸ ᱵᱟᱲᱟ ᱟᱠᱟᱱᱟ ᱤᱧ ᱫᱚ ᱟ ᱦᱟᱸᱥ ᱟᱸᱡᱚᱢ ᱵᱟᱲᱟ ᱟᱠᱟᱫ ᱠᱚᱣᱟᱹᱧ ᱥᱮ ᱧᱮᱞ ᱫᱚ ᱵᱟᱹᱧ ᱧᱮᱞ ᱟᱠᱟᱫᱟ ᱱᱟᱜᱠᱷᱟᱱ ᱥᱮᱛᱟᱜ ᱨᱮ ᱱᱟᱜᱠᱷᱟᱱ ᱠᱚ ᱮᱢᱟ ᱠᱚ ᱜᱮᱭᱟ ᱡᱟᱦᱟᱸᱭ ᱢᱟᱱᱮ ᱟᱢᱮᱢ ᱞᱟᱹᱭ ᱦᱚᱪᱚ ᱠᱮᱫᱟ ᱡᱮ ᱤᱭᱟᱹ ᱦᱟᱸᱥᱯᱟᱛᱟᱞ ᱨᱮᱱᱟᱜ ᱠᱟ ᱛᱷᱟ ᱥᱮᱭ ᱠᱷᱮᱛᱨᱮ ᱡᱟᱦᱟᱭ ᱜᱮ ᱡᱚᱫᱤ ᱠᱚ ᱛᱟᱦᱮᱸᱭᱱᱟ ᱢᱟᱱᱮ ᱚᱥᱩᱵᱤᱫᱟ ᱠᱷᱟᱹᱛᱤᱨ ᱦᱟᱸᱥᱯᱟᱛᱟᱞ ᱫᱚ ᱱᱟᱦᱚᱭ ᱪᱟᱞᱟᱣ ᱫᱚ ᱦᱩᱭᱩᱜ ᱛᱟᱵᱚᱱᱟ᱾ ᱥᱮ ᱠᱷᱮᱛᱨᱮ ᱥᱮᱛᱟᱜ ᱨᱮ ᱫᱚ ᱡᱮᱢᱚᱱ ᱠᱷᱟᱱ ᱚᱱᱟ ᱫᱚ ᱵᱨᱮᱠᱯᱷᱟᱥᱴ ᱛᱟᱦᱮᱱ ᱛᱟᱠᱚᱣᱟ ᱛᱚ ᱡᱮᱢᱚᱱ ᱠᱟᱭᱨᱟ ᱠᱚ, ᱡᱮᱢᱚᱱ ᱚᱱᱠᱟᱜ ᱜᱮ ᱵᱤᱞᱤ ᱠᱚ ᱛᱟᱦᱮᱱ ᱛᱟᱠᱚᱣᱟ ᱨᱩᱴᱤ ᱠᱚ ᱛᱚᱣᱟ ᱠᱚ ᱱᱟᱜᱠᱷᱟᱱ ᱵᱷᱟᱜᱤ ᱡᱤᱱᱤᱥ ᱜᱮ, ᱯᱨᱚᱴᱤᱱ ᱢᱤᱫᱴᱟᱝ ᱦᱚᱲᱢᱚ ᱞᱟᱹᱜᱤᱫ ᱦᱮᱸ᱾ ᱟᱹᱰᱤ ᱡᱤᱱᱤᱥ ᱜᱮᱠᱚ ᱮᱢ ᱫᱚᱠᱚ ᱮᱢᱚᱜ ᱜᱮᱭᱟ,
ᱟᱫᱚ ᱱᱚᱜᱼᱚ ᱟᱨ ᱪᱮᱫ ᱥᱟᱠᱥᱚᱵᱽᱡᱤ ᱢᱮᱱᱟᱜᱼᱟ ᱡᱟᱦᱟᱸ ᱫᱚ ᱡᱚᱢ ᱦᱚᱸ ᱵᱮᱥ ᱦᱚᱲᱢᱚ ᱨᱮᱫᱚ ᱡᱚᱢ ᱫᱚ ᱟᱹᱰᱤ ᱵᱷᱟᱹᱜᱤ ᱟᱹᱰᱤᱜᱮ ᱵᱮᱥᱟ, ᱦᱮᱸ ᱢᱮᱱᱠᱷᱟᱱ ᱱᱚᱝᱠᱟ ᱨᱩᱣᱟᱹ ᱦᱟᱹᱥᱩ ᱞᱮᱱᱠᱷᱟᱱ ᱵᱚᱱ ᱟᱹᱰᱤ ᱜᱮ ᱚᱥᱩᱵᱤᱫᱷᱟᱜ ᱛᱟᱵᱚᱱᱟ᱾ ᱦᱮᱸ, ᱟᱫᱚ ᱱᱚᱜᱼᱚ ᱱᱟ ᱠᱚ ᱩᱻ ᱱᱚᱶᱟ ᱠᱚ ᱟᱨ ᱪᱮᱫ ᱵᱟᱲᱟᱭ ᱠᱟᱜ ᱥᱮ ᱵᱩᱡ ᱠᱟᱜ ᱟᱹᱰᱤ ᱜᱮᱤ ᱞᱟᱹᱠᱛᱤ ᱠᱟᱱ ᱛᱟᱵᱚᱱᱟ,
ᱮᱠᱫᱚᱢ ᱪᱮᱫᱟᱜ ᱥᱮ ᱱᱚᱶᱟ ᱫᱤᱞᱤ ᱨᱮᱵᱚᱱ ᱡᱚᱢᱟ ᱥᱮ ᱚᱠᱟᱴᱟᱜ ᱵᱷᱟᱜᱮᱭᱟ ᱚᱠᱟᱴᱟᱜ ᱵᱟᱝ ᱵᱷᱟᱜᱮᱭᱟ ᱚᱱᱟ ᱚᱱᱟ ᱠᱚᱫᱚ ᱵᱟᱲᱟᱭ ᱩᱪᱤᱛ ᱠᱟᱱ ᱜᱮᱛᱟᱵᱚᱱᱟ᱾ ᱦᱳᱭ, ᱦᱳᱭ,
ᱡᱩᱫᱤ ᱟᱢ ᱡᱩᱫᱤ ᱵᱮᱥ ᱟᱨ ᱵᱟᱹᱲᱤᱡ ᱡᱩᱫᱤ ᱵᱟᱢ ᱵᱟᱪᱷᱟᱣ ᱫᱟᱲᱮᱭᱟᱜᱼᱟ, ᱛᱟᱞᱦᱮ ᱛᱚ ᱟᱢᱟᱜ ᱥᱚᱨᱤᱨ ᱛᱚᱭ ᱯᱨᱚᱵᱞᱮᱢ ᱜᱮᱭᱟᱭ ᱦᱮᱸ ᱥᱮ ᱪᱮᱫ, ᱦᱮᱸ ᱡᱟᱦᱱᱟᱜ ᱠᱟᱹᱢᱤ ᱜᱮ ᱥᱮ ᱦᱚᱲᱢᱚ ᱜᱮᱢ ᱞᱟᱹᱭ᱾ ᱦᱮᱸ ᱚᱱᱟ ᱢᱤᱫᱴᱟᱝ ᱯᱨᱚᱵᱮᱢ ᱦᱩᱸ ᱠᱟᱨᱚᱱ ᱮ ᱠᱟᱨᱚᱱ ᱡᱚᱛᱚ ᱛᱚ ᱦᱚᱲ ᱵᱚᱱ ᱵᱟᱲᱟᱭ ᱜᱮᱭᱟ ᱡᱮ ᱥᱮᱸᱜᱮᱞ ᱛᱮᱫᱚ ᱟᱛᱟᱨᱟ ᱟᱫᱚ ᱥᱮᱸᱜᱮᱞ ᱨᱮ ᱡᱩᱫᱤ ᱢᱤᱫᱴᱤᱡ ᱦᱚᱲ ᱡᱩᱫᱤ ᱛᱤ ᱥᱟᱢᱵᱟᱣ ᱛᱟᱭᱟ ᱥᱮ ᱛᱤ ᱡᱚᱥᱟᱣ ᱛᱟᱭᱟ ᱦᱮᱸ ᱛᱟᱦᱞᱮ ᱠᱷᱟᱱ ᱫᱚ ᱵᱟᱹᱲᱤᱡᱚᱜ ᱜᱮᱭᱟ ᱦᱮᱸ,
ᱛᱚ ᱢᱮᱱ ᱛᱚᱝ,
ᱦᱩᱸ, ᱟᱫᱚ ᱱᱚᱜᱼᱚ ᱱᱚᱝᱠᱟ ᱟᱨ ᱪᱮᱫ ᱵᱟᱲᱟᱭ ᱛᱮᱱᱟᱜ ᱛᱟᱦᱮᱸ ᱠᱟᱱᱟ ᱥᱮ ᱠᱩᱠᱞᱤ ᱛᱮᱱᱟᱜ ᱛᱟᱦᱮᱸ ᱠᱟᱱᱟ ᱦᱮᱸ, ᱡᱟᱭᱦᱳᱠ ᱟᱵᱮ ᱟᱵᱮᱱ ᱦᱚᱸ ᱟᱹᱰᱤ ᱪᱮᱦᱨᱟ ᱟᱨ ᱪᱮᱫ ᱠᱩᱠᱞᱤ ᱨᱮᱱᱟᱜ ᱛᱮᱞᱟ ᱵᱮᱱ ᱮᱢ ᱠᱮᱫᱟ, ᱦᱮᱸ ᱚᱱᱟ ᱥᱟᱞᱟᱜ ᱥᱟᱞᱟᱜ ᱛᱮ ᱟᱹᱞᱤᱧ ᱦᱚᱸ ᱟᱥᱟᱭᱟᱞᱤᱧ ᱦᱮᱸ ᱟᱵᱮᱱᱟᱜ ᱛᱮᱞᱟᱨᱮ ᱚᱱᱟ ᱛᱮᱞᱟ ᱞᱤᱧ ᱨᱩᱣᱟᱹᱲᱫᱟ ᱦᱮᱸ,
ᱦᱳᱭ, ᱦᱳᱭ, ᱢᱟᱱᱮ ᱚᱱᱟ ᱵᱟᱱᱟ ᱦᱚᱲ ᱛᱮ ᱠᱷᱟᱱ ᱵᱟᱱᱟ ᱦᱚᱲᱟᱜ ᱛᱮᱞᱟ ᱢᱩᱫᱽᱨᱮ ᱱᱟᱯᱟᱭ ᱤᱧᱟᱜ ᱟᱵᱟᱨ ᱛᱮᱞᱟ ᱦᱩᱭᱱᱟ
ᱦᱮᱸ ᱦᱮᱸ ᱱᱟᱯᱟᱭ ᱧᱚᱜ ᱛᱮ ᱛᱮᱞᱟ ᱦᱩᱭᱮᱱᱟ ᱥᱮ ᱵᱩᱡ ᱦᱩᱭᱱᱟ ᱡᱮ ᱱᱚᱣᱟ ᱠᱚ ᱱᱚᱣᱟ ᱠᱚ ᱟᱨᱠᱤ ᱡᱚᱢ ᱠᱚᱫᱚ ᱢᱟᱱᱟ ᱜᱮᱭᱟ ᱦᱩᱸ, ᱦ
ᱢᱮᱱᱟᱜᱠᱷᱟᱱ ᱤᱧ‌ ᱦᱚᱧ ᱞᱟᱹᱭᱟ ᱟᱯᱮ ᱦᱚᱸ ᱟᱯᱮ ᱫᱚ ᱱᱟᱜ ᱠᱷᱟᱱ ᱪᱮᱫ ᱫᱤᱥᱚᱢ ᱯᱮ ᱯᱟᱲᱟᱜᱼᱟ ᱵᱩᱨᱩ ᱫᱤᱥᱚᱢ ᱥᱮ ᱵᱤᱞᱟᱹᱛ ᱫᱤᱥᱚᱢ?
ᱵᱩᱨᱩ ᱫᱤᱥᱚᱢ ᱟᱞᱮ ᱫᱚ,
ᱦᱚᱸ ᱵᱩᱨᱩ ᱫᱤᱥᱚᱢ ᱨᱮ ᱱᱟᱜ ᱠᱷᱟᱱ ᱡᱟᱹᱱᱤᱡ ᱮᱢ ᱧᱮᱞᱟ ᱟᱠᱟᱫ ᱜᱮᱭᱟ ᱡᱮ ᱢᱤᱫᱴᱟᱝ ᱢᱟᱱᱮ ᱦᱟᱲᱦᱟᱫ ᱡᱤᱱᱤᱥ ᱢᱤᱫᱴᱟᱝ ᱠᱚ ᱡᱚᱢ ᱜᱮᱭᱟ ᱚᱱᱟ ᱫᱚ ᱵᱤᱨ ᱠᱚᱨᱮ ᱛᱟᱸᱦᱮᱱᱟ᱾
ᱟᱪᱪᱷᱟ ᱟᱪᱪᱷᱟ ᱟᱹᱰᱤ ᱵᱮᱥ ᱟᱹᱰᱤ ᱱᱟᱯᱟᱭ ᱡᱤᱱᱤᱥ ᱵᱮᱱ ᱞᱟᱹᱭ ᱠᱮᱫᱟ ᱚᱱᱟ ᱫᱚ ᱦᱩᱭᱩᱜ ᱠᱟᱱᱟ ᱠᱟᱞᱢᱮᱠ᱾
ᱦᱳᱭ ᱠᱟᱞᱢᱮᱠ ᱚᱱᱟ ᱫᱚ ᱚᱱᱟ ᱡᱚᱢ ᱞᱮᱠᱷᱟᱱ ᱦᱚᱸ ᱟᱹᱰᱤ ᱱᱟᱯᱟᱭ
ᱚᱱᱟ ᱟᱹᱰᱤ ᱜᱮ ᱱᱟᱯᱟᱭᱟ ᱱᱤᱢ ᱠᱷᱚᱱ ᱥᱮ ᱠᱟᱨᱞᱟ ᱠᱷᱚᱱ ᱚᱱᱟ ᱫᱚ ᱟᱨᱦᱚᱸ ᱦᱮᱸ ᱵᱷᱤᱴᱟᱢᱤᱱ ᱟᱨᱦᱚᱸ ᱰᱷᱮᱨ ᱜᱮᱭᱟ ᱥᱮ ᱦᱟᱲᱦᱟᱫ ᱦᱚᱸ ᱰᱷᱮᱨ ᱜᱮᱭᱟ ᱦᱮᱸ, ᱟᱹᱰᱤ ᱠᱤᱪᱷᱩ ᱟᱨ ᱥᱮ ᱚᱱᱟ ᱡᱚᱫᱤ ᱯᱨᱚᱛᱤᱫᱤᱱ ᱡᱩᱫᱤ ᱵᱮᱱ ᱡᱚᱢᱟ ᱦᱮᱸ, ᱟᱹᱰᱤ ᱜᱮ ᱥᱚᱨᱤᱨ ᱥᱟᱥᱛᱷᱚ ᱟᱹᱰᱤ ᱜᱮ ᱱᱟᱯᱟᱭ ᱛᱟᱸᱦᱮᱱᱟ ᱦᱮᱸ ᱟᱨ
ᱠᱤᱱᱛᱩ ᱡᱚᱢ ᱥᱩᱢᱳᱭ ᱫᱚ ᱟᱹᱰᱤ ᱠᱚᱥᱴᱚ ᱜᱮ ᱵᱩᱡᱷᱟᱹᱜ ᱜᱮᱭᱟ ᱠᱤᱱᱛᱩ ᱡᱚᱢ ᱞᱮᱠᱷᱟᱱ ᱦᱚᱲᱢᱚ ᱨᱮ ᱟᱹᱰᱤ ᱢᱟᱨᱟᱝ ᱢᱟᱱᱮ ᱵᱷᱟᱜᱮ ᱡᱤᱱᱤᱥ ᱫᱤᱠ ᱦᱳᱭᱳᱜᱼᱟ᱾
ᱦᱮᱸ ᱦᱮᱸ ᱟᱫᱚ ᱵᱤᱥᱮᱥ ᱠᱤᱪᱷᱩ ᱟᱨ ᱪᱮᱫ ᱱᱚᱣᱟ ᱛᱟᱞᱟ ᱛᱮᱜᱮ ᱵᱤᱥᱮᱥ ᱵᱟᱹᱲᱛᱤ ᱠᱟᱛᱷᱟ ᱫᱚ ᱵᱟᱞᱤᱧ ᱞᱟᱹᱭᱫᱟ ᱠᱟᱨᱚᱱ ᱦᱩᱰᱤᱧ ᱢᱟᱪᱷᱟ ᱴᱟᱭᱤᱢ ᱛᱮ ᱦᱩᱰᱤᱧ ᱢᱟᱪᱷᱟ ᱨᱚᱯᱚᱲ ᱦᱳᱭᱱᱟ ᱦᱮᱸ, ᱛᱚ ᱡᱟᱭᱦᱳᱠ ᱟᱹᱰᱤ ᱱᱟᱯᱟᱭ ᱵᱩᱡᱷᱟᱹᱣᱱᱟ ᱱᱚᱝᱠᱟ ᱜᱮ ᱟᱨᱦᱚᱸ ᱱᱮᱠᱥᱴ ᱛᱟᱦᱚᱞᱮ ᱟᱨᱦᱚᱸ ᱨᱚᱯᱚᱲ ᱦᱩᱭᱩᱜᱼᱟ ᱱᱚᱝᱠᱟ ᱜᱮ ᱢᱟ ᱛᱟᱦᱚᱞᱮ ᱫᱤᱫᱤ ᱡᱚᱦᱟᱨ᱾
ᱦᱮᱸ ᱦᱮᱸ ᱡᱚᱦᱟᱨ ᱜᱮ,